ᱦᱮᱸ ᱜᱚ ᱱᱟᱯᱟᱭ ᱥᱟᱺᱦᱤᱡ ᱟᱸᱡᱚᱢᱚᱜ ᱠᱟᱱᱟ?
ᱦᱟᱸ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ ᱛᱚ?
ᱦᱳᱭ ᱜᱚᱝᱠᱮ ᱮᱠᱟᱞ ᱟᱸᱡᱚᱢ ᱧᱟᱢᱚᱜ ᱠᱟᱱᱟ᱾
ᱟᱪᱪᱷᱟ ᱜᱚᱝᱠᱮ ᱛᱚ ᱵᱮᱥ ᱜᱮ ᱢᱮᱱᱟᱜ ᱵᱤᱱᱟ?
ᱦᱳᱭ ᱜᱚᱝᱠᱮ ᱱᱤᱭᱟᱹ ᱜᱷᱟᱹᱲᱤᱡ ᱫᱚ ᱟᱹᱞᱤᱧ ᱫᱚ ᱱᱟᱦᱟᱜ ᱱᱟᱯᱟᱭ ᱜᱮ ᱢᱮᱱᱟᱜ ᱞᱤᱧᱟ᱾ ᱟᱸ ᱜᱚᱝᱠᱮ ᱛᱟᱦᱚᱞᱮ ᱟᱵᱤᱱ ᱜᱤ ᱚᱠᱟ ᱞᱮᱠᱟ ᱢᱮᱱᱟᱜ ᱵᱤᱱᱟ?
ᱟᱹᱞᱤᱧ ᱦᱚᱸ ᱜᱚᱝᱠᱮ ᱵᱷᱟᱹᱜᱮ ᱜᱮ ᱢᱮᱱᱟᱜ ᱞᱤᱧᱟ᱾ ᱛᱚ ᱜᱚᱝᱠᱮ ᱛᱤᱦᱤᱧ ᱫᱚ ᱦᱚᱲᱢᱚ ᱥᱟᱶᱟᱨ ᱟᱨ ᱱᱚᱣᱟ ᱱᱟᱯᱟᱭ ᱡᱤᱭᱚᱱ ᱤᱫᱤ ᱠᱟᱛᱮᱫ ᱠᱟᱹᱡ ᱞᱟᱝ ᱜᱟᱞᱚᱪᱟ?
ᱦᱳᱭ ᱜᱚᱝᱠᱮ ᱮᱠᱟᱞ ᱟᱹᱰᱤ ᱮᱸ ᱡᱚᱛᱷᱟᱛ ᱥᱟᱛᱟᱢ ᱜᱮ ᱱᱟᱦᱟᱜ ᱮᱢ ᱥᱟᱵ ᱨᱟᱠᱟᱵ ᱟᱠᱟᱫ ᱛᱟᱦᱮ ᱱᱟ ᱦᱮᱸᱥᱮ ᱟᱫᱚ ᱫᱮᱞᱟ ᱛᱟᱦᱚᱞᱮ ᱮᱛᱚᱦᱚᱵ ᱠᱟᱜ ᱞᱮᱜᱮ ᱞᱟᱝ᱾ ᱱᱚᱣᱟ ᱦᱚᱲᱢᱚ ᱥᱟᱶᱟᱨ ᱟᱨ ᱱᱟᱯᱟᱭ ᱡᱤᱭᱚᱱ ᱤᱫᱤ ᱠᱟᱛᱮᱫ ᱥᱮᱪᱮᱫ ᱜᱚᱢᱠᱮ ᱚᱠᱟ ᱞᱮᱠᱟ?
ᱦᱮᱸ ᱜᱚᱝᱠᱮ ᱛᱚ ᱜᱚᱝᱠᱮ ᱟᱹᱵᱤᱱ ᱜᱮ ᱢᱟᱲᱟᱝ ᱞᱟᱹᱭ ᱵᱤᱱ᱾ ᱱᱚᱣᱟ ᱦᱚᱲᱢᱚ ᱥᱟᱶᱟᱨ ᱟᱨ ᱱᱟᱯᱟᱭ ᱡᱤᱭᱚᱱ ᱢᱮᱱ ᱞᱮᱠᱷᱟᱱ ᱪᱮᱫ ᱵᱮᱱ ᱵᱩᱡᱷᱟᱹᱣᱟ?
ᱦᱳᱭ ᱜᱚᱝᱠᱮ᱾ ᱱᱚᱜ-ᱚ ᱱᱚᱣᱟ ᱦᱚᱲᱢᱚ ᱥᱟᱶᱟᱨ ᱟᱨ ᱱᱟᱯᱟᱭ ᱡᱤᱭᱚᱱ ᱞᱟᱹᱭ ᱞᱮᱠᱷᱟᱱ ᱫᱚ ᱟᱵᱚ ᱢᱟᱹᱱᱢᱤ ᱡᱤᱣᱤ ᱨᱮ ᱡᱟᱦᱟᱸ ᱟᱸ ᱱᱚᱣᱟ ᱦᱚᱲᱢᱚ ᱱᱟᱦᱟᱜ ᱢᱮᱱᱟᱜ ᱛᱟᱵᱚᱱᱟ ᱦᱮᱸ ᱥᱮ ᱟᱫᱚ ᱱᱚᱣᱟ ᱦᱚᱲᱢᱚ ᱟᱵᱚ ᱱᱟᱯ ᱯᱟᱭ ᱛᱮ ᱫᱚᱦᱚᱭ ᱞᱟᱹᱜᱤᱫ ᱛᱮ ᱟᱵᱚ ᱟᱭᱢᱟᱹᱴ ᱟᱭᱢᱟ ᱞᱮᱠᱟᱱ ᱡᱤᱱᱤᱥ ᱠᱚ ᱠᱟᱹᱢᱤ ᱦᱚᱨᱟ ᱛᱮᱱᱟᱜ ᱠᱟᱹᱢᱤ ᱦᱩᱭᱩᱜ ᱛᱟᱵᱚᱱᱟ, ᱟᱨ ᱱᱚᱣᱟ ᱠᱚ ᱟᱵᱚ ᱱᱟᱯᱟᱭ ᱛᱮᱵᱚᱱ ᱠᱟᱹᱢᱤ ᱫᱟᱲᱮᱭᱟᱜ ᱠᱷᱟᱱ ᱟᱵᱚᱣᱟᱜ ᱡᱤᱭᱚᱱ ᱦᱚᱸ ᱱᱟᱯᱟᱭ ᱛᱮᱜᱮ ᱪᱟᱞᱟᱜ-ᱟ ᱥᱮ ᱚᱠᱟ ᱞᱮᱠᱟ ᱜᱚᱝᱠᱮ ᱟᱢ ᱫᱚᱢ ᱢᱚᱱᱮ ᱮᱫᱟ?
ᱦᱟᱸ ᱜᱚᱝᱠᱮ ᱡᱟᱦᱟᱸ ᱟᱹᱞᱤᱧᱟᱜ ᱢᱚᱱᱮ ᱛᱮᱫᱚ ᱜᱚᱝᱠᱮ ᱱᱚᱣᱟ ᱦᱚᱲᱢᱚ ᱥᱟᱶᱟᱨ ᱢᱮᱱ ᱞᱮᱠᱟᱱ ᱥᱩᱢᱩᱝ ᱨᱩᱣᱟᱹ ᱦᱟᱹᱥᱩ ᱵᱮᱜᱚᱨ ᱛᱟᱦᱮᱱ ᱫᱚ ᱵᱟᱝ ᱠᱟᱱᱟ᱾ ᱢᱚᱱᱮ ᱛᱮ ᱟᱨ ᱱᱚᱣᱟ ᱥᱟᱶᱛᱟ ᱞᱮᱠᱟᱛᱮ ᱱᱟᱯᱟᱭ ᱛᱟᱦᱮᱱ ᱜᱮ ᱥᱟᱹᱨᱤ ᱦᱚᱲᱢᱚ ᱥᱟᱶᱟᱨ ᱫᱚ ᱞᱤᱧ ᱢᱚᱱᱮᱭᱟ ᱜᱚᱝᱠᱮ᱾ ᱟᱪᱪᱷᱟ ᱜᱚᱝᱠᱮ ᱟᱹᱵᱤᱱᱟᱜ ᱢᱚᱱᱮ ᱛᱮ ᱱᱚᱣᱟ ᱱᱟᱯᱟᱭ ᱛᱟᱦᱮᱱ ᱞᱟᱹᱜᱤᱫ ᱡᱚᱛᱚ ᱠᱷᱚᱱ ᱞᱟᱹᱠᱛᱤᱭᱟᱱ ᱡᱤᱱᱤᱥ ᱫᱚ ᱪᱮᱜ ᱠᱟᱱᱟ? ᱥᱮ ᱞᱟᱹᱠᱛᱤᱭᱟᱱ ᱫᱚ ᱪᱮᱫ ᱠᱟᱱᱟ ᱟᱨᱠᱤ?
ᱦᱳᱭ ᱜᱚᱝᱠᱮ ᱡᱚᱛᱚ ᱠᱷᱚᱱ ᱞᱟᱹᱠᱛᱤᱭᱟᱱ ᱫᱚ ᱠᱟᱱᱟ ᱟᱸ ᱞᱟᱹᱭ ᱜᱟᱱᱚᱜ-ᱟ ᱢᱤᱫ ᱴᱟᱝ ᱱᱤᱡᱮᱨᱟᱜ ᱢᱚᱱᱮ ᱪᱮᱛᱟᱱ ᱨᱮ ᱢᱤᱫ ᱴᱟᱝ ᱯᱟᱹᱛᱤᱭᱟᱹᱣ, ᱥᱟᱶᱛᱮ ᱱᱚᱜ-ᱚ ᱱᱚᱝᱠᱟᱱ ᱱᱟᱯᱟᱭ ᱱᱟᱯᱟᱭ ᱡᱚᱢᱟᱜ ᱧᱩᱣᱟᱜ ᱠᱚ ᱦᱚᱸ ᱮᱸ, ᱵᱮᱵᱚᱦᱟᱨ ᱦᱩᱭᱩᱜ-ᱟ᱾ ᱡᱟᱦᱟᱸ ᱠᱚᱫᱚ ᱧᱮᱞ ᱵᱟᱲᱟᱜ ᱜᱮᱭᱟ ᱡᱮ, ᱟᱭᱢᱟ ᱞᱮᱠᱟᱱ ᱵᱮᱼᱵᱟᱹᱲᱤᱡᱼᱼ ᱡᱚᱢᱟᱜ ᱠᱚ ᱠᱚ ᱡᱚᱢ ᱜᱮᱭᱟ ᱾ ᱥᱮ ᱧᱩᱣᱟᱜ ᱠᱚᱦᱚᱸ ᱠᱚ ᱧᱩᱭ ᱜᱮᱭᱟ᱾ ᱱᱚᱣᱟ ᱠᱚᱜᱮ ᱜᱚᱝᱠᱮ, ᱟᱢ ᱜᱮ ᱞᱟᱹᱭ ᱛᱟᱞᱟᱝ ᱢᱮ ᱟᱫᱚ᱾
ᱥᱟᱹᱨᱤᱜᱮ ᱜᱚᱝᱠᱮ ᱡᱟᱦᱟᱸ ᱵᱮᱱ ᱞᱟᱹᱭ ᱠᱮᱜᱼᱟ ᱾ ᱱᱚᱣᱟᱜᱼᱼ ᱞᱟᱹᱠᱛᱤ ᱞᱮᱠᱟᱱ ᱡᱚᱢ ᱧᱟᱢᱚᱜ, ᱡᱚᱢᱟᱜ ᱡᱚᱢ ᱾ ᱥᱮ ᱱᱚᱣᱟ ᱞᱮᱛᱟᱲ ᱵᱮᱭᱟᱢ ᱠᱟᱹᱢᱤ ᱦᱚᱨᱟ ᱾ ᱥᱮ ᱜᱤᱛᱤᱡ ᱡᱤᱨᱟᱹᱣ ᱟᱨᱼᱼ ᱢᱚᱱᱮ ᱛᱮ ᱛᱷᱤᱨ ᱛᱟᱦᱮᱱ ᱟᱹᱰᱤ ᱞᱟᱹᱠᱛᱤᱭᱟᱱ ᱜᱮᱭᱟ ᱾ ᱛᱚ ᱜᱚᱝᱠᱮ, ᱟᱹᱵᱤᱱ ᱵᱤᱱ ᱞᱟᱹᱭ ᱠᱮᱭᱟ ᱟᱹᱵᱤᱱ ᱫᱚ ᱱᱚᱣᱟᱜ ᱵᱮᱭᱟᱢ ᱠᱚᱫᱚ ᱵᱮᱱ ᱠᱚᱨᱟᱣ ᱜᱮᱭᱟ ᱥᱮ ᱵᱟᱵᱮᱱ ᱠᱚᱨᱟᱣ ᱵᱟᱲᱟᱭᱟ?
ᱦᱳᱭ ᱜᱚᱝᱠᱮ ᱮᱠᱟᱞ, ᱱᱟᱦᱟᱜ ᱵᱮᱭᱟᱢ ᱠᱚᱫᱚ ᱞᱟᱹᱭ ᱜᱟᱱᱚᱜᱼᱟ ᱾ ᱱᱤᱡᱮ ᱫᱚ ᱱᱟᱦᱟᱜ ᱫᱤᱱ ᱦᱤᱞᱳᱜ ᱜᱮ ᱠᱚᱨᱟᱣ ᱦᱳᱭᱳᱜ ᱠᱟᱱᱟ ᱾ ᱟᱫᱚ ᱱᱤᱡᱮ ᱛᱚ, ᱵᱚᱞ ᱠᱚ ᱠᱷᱮᱞ ᱵᱟᱲᱟᱭ ᱦᱩᱭᱩᱜ ᱜᱮᱭᱟ ᱫᱤᱱ ᱦᱤᱞᱳᱜ ᱜᱤ ᱾ ᱟᱸ ᱱᱚᱜᱼᱚ ᱱᱚᱝᱠᱟ ᱥᱮᱛᱟᱜ ᱯᱟᱭᱟᱨ ᱨᱮᱦᱚᱸ ᱱᱟᱦᱟᱜ, ᱜᱚᱰᱟ ᱥᱮᱡ ᱞᱮ ᱪᱟᱞᱟᱜ ᱜᱮᱭᱟ ᱾ ᱟᱹᱛᱳ ᱨᱮᱱ ᱥᱟᱱᱟᱢ ᱠᱚᱲᱟ ᱠᱚᱜᱮ ᱟᱸ ᱾ ᱛᱟᱨᱟᱥᱤᱧ ᱵᱮᱲᱟ ᱦᱚᱸ ᱜᱚᱰᱟ ᱢᱟᱞᱮ ᱪᱟᱞᱟᱜ ᱠᱟᱱ ᱜᱮᱭᱟ ᱾ ᱟᱫᱚ ᱱᱚᱜᱼᱚ ᱱᱚᱝᱠᱟ ᱱᱩᱱᱟᱹᱜ ᱫᱟᱹᱲᱟᱛᱮ ᱱᱟᱦᱟᱜ, ᱵᱚᱞ ᱠᱚᱞᱮ ᱠᱷᱮᱞ ᱠᱟᱱᱟ ᱦᱮᱸ ᱥᱮ ᱾ ᱟᱨ ᱥᱟᱶᱛᱮ ᱱᱚᱝᱠᱟ ᱥᱮᱛᱟᱜ ᱯᱟᱭᱟᱨ ᱨᱮᱫᱚ ᱱᱟᱦᱟᱜ, ᱵᱚᱞ ᱠᱷᱮᱞ ᱢᱟᱲᱟᱝ ᱨᱮᱫᱚ ᱱᱟᱦᱟᱜ᱾ ᱵᱮᱭᱟᱢ ᱠᱚᱫᱚ ᱟᱹᱰᱤ ᱞᱟᱹᱠᱛᱤ ᱠᱟᱱ ᱜᱮᱭᱟ ᱢᱟᱹᱱᱢᱤ ᱡᱤᱭᱚᱱ ᱨᱮ ᱱᱟᱦᱟᱜ ᱾ ᱚ ᱱᱚᱣᱟ ᱠᱚ ᱵᱮᱭᱟᱢ ᱱᱟᱦᱟᱜ ᱞᱮ ᱠᱚᱨᱟᱣ ᱜᱮᱭᱟ ᱜᱚᱝᱠᱮ᱾ ᱟᱨ ᱟᱹᱵᱤᱱ ᱫᱚ ᱜᱚᱝᱠᱮ ᱱᱚᱣᱟ ᱵᱮᱭᱟᱢ ᱠᱚᱫᱚ ᱵᱤᱱ ᱠᱚᱨᱟᱣ ᱜᱮᱭᱟ ᱥᱮ ᱵᱟᱝ?
ᱦᱮᱸ ᱜᱚᱝᱠᱮ, ᱟᱹᱞᱤᱧ ᱦᱚᱸ ᱾ ᱫᱤᱱᱟᱹᱢ ᱜᱮ ᱠᱟᱹᱡ ᱚᱠᱛᱚ ᱛᱟᱲᱟᱢ ᱨᱮᱱᱟᱜ ᱞᱤᱧ ᱠᱩᱨᱩᱢᱩᱴᱩᱭᱟ ᱟᱨᱼᱼ ᱟᱹᱞᱤᱧ ᱢᱟ ᱜᱚᱝᱠᱮ, ᱪᱟᱥ ᱠᱟᱹᱢᱤ ᱥᱟᱶ ᱡᱚᱯᱲᱟᱣ ᱢᱮᱱᱟᱜ ᱞᱤᱧ ᱛᱮᱼᱼ ᱥᱟᱨᱟ ᱜᱷᱟᱹᱲᱤᱡ ᱜᱮ ᱞᱤᱧ ᱪᱟᱥᱼᱼ ᱠᱟᱹᱢᱤᱭᱟ ᱛᱚ, ᱱᱚᱝᱠᱟ ᱛᱮᱦᱚᱸ ᱟᱹᱞᱤᱧ ᱫᱚ ᱦᱟᱸᱜᱼᱼ ᱠᱷᱟᱴᱟᱣ ᱦᱚᱲ ᱛᱚ ᱦᱚᱸᱜᱼᱚᱭ ᱠᱷᱮᱛ ᱠᱚᱨᱮᱞᱤᱧᱼᱼ ᱠᱟᱹᱢᱤᱛᱮ ᱛᱚ ᱾ ᱫᱚ ᱟᱹᱞᱤᱧ ᱫᱚ ᱦᱟᱸᱜ ᱦᱚᱲᱢᱚ ᱠᱚᱫᱚ ᱟᱨ ᱠᱤᱼᱼ ᱴᱷᱤᱠ ᱜᱮ ᱢᱮᱱᱟᱜ ᱛᱟᱹᱞᱤᱧᱟ ᱾
ᱦᱳᱭ ᱜᱚᱝᱠᱮ ᱮᱠᱟᱞ, ᱟᱹᱰᱤ ᱥᱟᱹᱨᱤ ᱠᱟᱛᱷᱟ ᱠᱟᱱᱟ ᱱᱚᱜᱼᱚ ᱱᱚᱝᱠᱟ ᱾ ᱪᱟᱥ ᱠᱟᱹᱢᱤ ᱠᱚ ᱥᱟᱶᱛᱮ ᱱᱟᱦᱟᱜ ᱡᱚᱯᱲᱟᱣ ᱛᱟᱦᱮᱸ ᱞᱮᱱᱠᱷᱟᱱ ᱫᱚᱼᱼ ᱮᱸᱜ ᱱᱚᱜᱼᱚ ᱱᱚᱝᱠᱟ ᱵᱮᱭᱟᱢ ᱠᱚᱦᱚᱸ ᱢᱤᱫ ᱥᱮᱫ ᱛᱮ ᱞᱟᱹᱭᱟᱹᱜᱚᱜᱼᱟ ᱦᱩᱭᱩᱜᱚᱜᱼᱟ ᱾ ᱟᱨ ᱥᱟᱶᱛᱮ, ᱟᱢ ᱱᱟᱦᱟᱜ ᱡᱟᱦᱟᱸᱟᱢ ᱠᱟᱹᱢᱤ ᱠᱟᱱᱟ ᱾ ᱱᱚᱣᱟ ᱠᱟᱹᱢᱤ ᱦᱚᱸ ᱯᱩᱨᱩᱜ ᱛᱟᱢᱟ ᱾ ᱟᱨ ᱱᱚᱝᱠᱟ ᱧᱮᱞᱚᱜᱼᱟ ᱱᱚᱣᱟ ᱵᱮᱭᱟᱢ ᱠᱚ ᱠᱚᱨᱟᱣ ᱵᱟᱲᱟᱭ ᱨᱮ ᱱᱟ ᱦᱟᱸᱜ ᱾ ᱟᱹᱰᱤᱴᱟᱜ ᱜᱮ ᱢᱟᱹᱱᱢᱤ ᱡᱤᱭᱚᱱ ᱨᱮ ᱞᱟᱹᱠᱛᱤ ᱢᱮᱱᱟᱜᱼᱟ ᱾ ᱡᱟᱦᱟᱸ ᱠᱚᱫᱚ ᱱᱚᱣᱟ ᱵᱮᱭᱟᱢ ᱠᱚ ᱮᱸ ᱠᱚᱨᱟᱣ ᱫᱟᱨᱟᱭᱛᱮ ᱟᱭᱢᱟ ᱞᱮᱠᱟᱱᱼᱼ ᱢᱟᱹᱱᱢᱤ ᱦᱚᱲᱢᱚ ᱨᱮᱱᱟᱜᱼᱼ ᱨᱳᱜᱽ ᱟᱡᱟᱨ ᱠᱚᱦᱚᱸ ᱡᱟᱸᱜᱮ ᱫᱟᱨᱟᱢᱟᱭ᱾ ᱥᱮ ᱠᱤᱪᱷᱩ ᱨᱳᱜᱽ ᱟᱡᱟᱨ ᱠᱚᱫᱚᱼᱼ ᱪᱟᱵᱟ ᱦᱚᱸ ᱪᱟᱵᱟᱜᱼᱟ᱾ ᱱᱚᱜᱼᱚ ᱱᱚᱝᱠᱟ ᱢᱚᱱᱮᱛᱮ ᱤᱧᱤᱧ ᱢᱚᱱᱮᱭᱫᱟ ᱜᱚᱝᱠᱮ ᱾ ᱟᱢ ᱦᱚᱠᱮ ᱚᱠᱟ ᱞᱮᱠᱟᱢ ᱢᱚᱱᱮᱭᱫᱟ?
ᱦᱟ ᱜᱚᱝᱠᱮ, ᱟᱹᱵᱤᱱ ᱡᱟᱦᱟᱸ ᱠᱟᱛᱷᱟ ᱵᱮᱱ ᱞᱟᱹᱭ ᱠᱟᱫᱟ ᱱᱚᱣᱟ ᱫᱚ ᱮᱠᱫᱚᱢᱼᱼ ᱥᱟᱹᱨᱤ ᱠᱟᱛᱷᱟ ᱵᱮᱱ ᱞᱟᱹᱭ ᱠᱟᱫᱟ ᱜᱚᱝᱠᱮ ᱟᱹᱰᱤ ᱥᱟᱨᱦᱟᱣ, ᱛᱚ ᱜᱚᱝᱠᱮ ᱟᱹᱵᱤᱱᱟᱜ ᱦᱚᱲᱢᱚ ᱱᱟᱯᱟᱭ ᱫᱚᱦᱚ ᱞᱟᱹᱜᱤᱫ ᱪᱮᱜ ᱠᱚᱵᱮᱱ ᱪᱮᱠᱟᱭ ᱜᱮᱭᱟ?
ᱟᱹᱰᱤ ᱡᱚᱛᱷᱟᱛ ᱠᱩᱠᱞᱤ ᱠᱟᱱ ᱜᱮᱭᱟ ᱱᱟᱦᱟᱜ ᱱᱚᱣᱟ ᱫᱚ ᱾ ᱟᱹᱞᱤᱧᱟᱜ ᱦᱚᱲᱢᱚ ᱱᱟᱦᱟᱜ ᱱᱟᱯᱟᱭ ᱫᱚᱦᱚ ᱞᱟᱹᱜᱤᱫ ᱛᱮᱫᱚ ᱟᱸ ᱡᱟᱦᱟᱸ ᱱᱟᱦᱟᱜ ᱱᱚᱣᱟ ᱵᱟᱥᱛᱚᱵ ᱨᱮ ᱧᱮᱞᱚᱜ ᱠᱟᱱᱟ ᱥᱩᱫᱷᱩ ᱛᱩᱯᱩ ᱯᱷᱟᱨᱪᱟ ᱠᱟᱛᱮᱜ ᱥᱮ ᱛᱩᱯᱩ ᱚᱡᱚᱜ ᱠᱟᱛᱮᱜ ᱡᱩᱫᱤᱢ ᱫᱟᱬᱟ ᱵᱟᱲᱟᱭᱟ ᱱᱚᱣᱟ ᱫᱚ ᱱᱟᱯᱟᱭ ᱫᱚᱦᱚ ᱫᱚ ᱱᱟᱦᱟᱜ ᱵᱟᱝ ᱞᱟᱹᱭᱚᱜᱼᱟ ᱦᱳᱭ ᱥᱮ ᱾ ᱮᱜ ᱡᱟᱦᱟᱸ ᱞᱮᱠᱟ ᱱᱟᱯᱟᱭᱟᱜ ᱠᱤᱪᱷᱩ ᱡᱚᱢ ᱦᱩᱭᱩᱜ ᱛᱟᱢᱟ ᱾ ᱟᱨ ᱱᱚᱜᱼᱚ ᱱᱚᱝᱠᱟ ᱵᱮᱭᱟᱢ ᱠᱚ ᱫᱤᱱᱟᱹᱢ ᱦᱤᱞᱳᱜ ᱠᱚᱨᱟᱣ ᱦᱩᱭᱩᱜ ᱛᱟᱢᱟ ᱾ ᱟᱫᱚ ᱱᱚᱜᱼᱚ ᱱᱚᱝᱠᱟ ᱠᱷᱟᱱ ᱜᱮ ᱨᱳᱜᱽ ᱟᱡᱟᱨ ᱵᱟᱝ ᱧᱟᱧᱟᱢᱟ ᱟᱨ ᱱᱚᱣᱟ ᱨᱳᱜᱽ ᱟᱡᱟᱨ ᱵᱟᱝ ᱧᱟᱢ ᱞᱮᱱᱠᱷᱟᱱ ᱜᱮ ᱫᱚ ᱞᱟᱹᱭ ᱜᱟᱱᱚᱜᱼᱟ ᱱᱟᱯᱟᱭ ᱛᱟᱦᱮᱱᱟ, ᱥᱮ ᱚᱠᱟ ᱞᱮᱠᱟᱢ ᱢᱚᱱᱮᱭᱮᱫᱟ ᱜᱚᱝᱠᱮ ᱟᱢ ᱫᱚ?
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱡᱮ ᱱᱚᱜᱼᱚᱭ ᱡᱮ ᱛᱩᱯᱩ ᱥᱟᱯᱷᱟ ᱥᱮ ᱩᱢ ᱥᱟᱯᱷᱟ ᱠᱟᱛᱮᱫ ᱵᱮᱱ ᱫᱟᱬᱟ ᱵᱟᱲᱟᱭᱟ ᱱᱚᱝᱠᱟ ᱞᱮᱠᱷᱟᱡ ᱫᱚ ᱦᱚᱲᱢᱚ ᱥᱟᱶᱟᱨ ᱫᱚ ᱵᱟᱝ ᱛᱟᱦᱮᱱᱟ ᱜᱚᱝᱠᱮ ᱾ ᱟᱹᱞᱤᱧᱟᱜ ᱢᱚᱱᱮ ᱞᱮᱠᱟ ᱛᱮᱫᱚ ᱥᱮ ᱟᱹᱞᱤᱧ ᱡᱟᱦᱟᱸ ᱞᱤᱧ ᱠᱚᱨᱟᱣ ᱜᱮᱭᱟ ᱚᱱᱟ ᱞᱤᱧ ᱞᱟᱹᱭ ᱟᱹᱵᱤᱱᱟ ᱡᱮ ᱟᱹᱞᱤᱧ ᱫᱚ ᱜᱚᱝᱠᱮ ᱚᱠᱛᱚ ᱞᱮᱠᱟᱛᱮ ᱡᱚᱢᱟᱜ ᱞᱤᱧ ᱡᱚᱢᱟ ᱾ ᱟᱨ ᱟᱹᱰᱤ ᱵᱟᱹᱲᱛᱤ ᱫᱟᱜ ᱞᱤᱧ ᱧᱩᱭᱟ ᱾ ᱟᱨ ᱛᱤᱱᱟᱹᱜ ᱜᱟᱱᱚᱜ ᱵᱟᱨᱦᱮ ᱨᱮ ᱛᱮᱭᱟᱨ ᱟᱠᱟᱱ ᱡᱚᱢᱟᱜ, ᱢᱮᱱᱫᱚ ᱡᱟᱦᱟᱸ ᱤᱝᱞᱤᱥ ᱛᱮᱠᱚ ᱢᱮᱱᱟ ᱯᱷᱟᱥᱴᱯᱷᱩᱰ ᱱᱚᱜᱼᱚ ᱱᱤᱭᱟᱹ ᱠᱚ ᱦᱟᱸᱜ ᱫᱚ ᱵᱟᱝᱞᱤᱧ ᱡᱚᱢ ᱜᱮᱭᱟ, ᱡᱚᱢ ᱫᱚᱞᱤᱧ ᱡᱚᱢᱟ ᱛᱚ ᱩᱱᱟᱹᱜ ᱵᱟᱹᱲᱛᱤ ᱵᱟᱝᱞᱤᱧ ᱡᱚᱢ ᱜᱮᱭᱟ ᱾ ᱦᱚᱸᱜᱼᱚ ᱱᱤᱭᱟᱹ ᱠᱚᱜᱮ ᱦᱟᱸᱜ ᱜᱚᱝᱠᱮ ᱟᱹᱞᱤᱧᱟᱜ ᱦᱚᱲᱢᱚ ᱱᱟᱯᱟᱭ ᱫᱚᱦᱚ ᱞᱟᱹᱜᱤᱫ ᱛᱮᱞᱤᱧ ᱠᱟᱹᱢᱤᱭ ᱜᱮᱭᱟ ᱟᱨᱠᱤ ᱾ ᱜᱚᱝᱠᱮ ᱟᱹᱵᱤᱱᱟᱜ ᱢᱚᱱᱮᱛᱮ ᱱᱚᱣᱟ ᱱᱟᱯᱟᱭ ᱡᱚᱢᱟᱜ ᱢᱮᱱ ᱞᱮᱠᱷᱟᱱ ᱟᱵᱮᱱ ᱪᱮᱫ ᱵᱮᱱ ᱵᱩᱡᱷᱟᱹᱣᱟ?
ᱦᱮᱸ ᱜᱚᱝᱠᱮ ᱱᱟᱯᱟᱭ ᱡᱚᱢᱟᱜ ᱞᱟᱹᱭ ᱞᱮᱠᱷᱟᱱ ᱫᱚ ᱟᱠᱚ ᱠᱚᱫᱚ ᱱᱟᱦᱟᱜ ᱱᱟᱯᱟᱭ ᱡᱚᱢᱟᱜ ᱫᱚ ᱥᱩᱫᱩ ᱱᱚᱣᱟ ᱟᱯᱮᱞ ᱟᱹᱜᱩᱨ ᱥᱮ ᱟᱱᱟᱨᱚ ᱥ ᱠᱚ ᱫᱚ ᱦᱟᱸᱜ ᱡᱚᱛᱚ ᱦᱚᱲᱟᱜ ᱛᱚ ᱠᱤᱨᱤᱧ ᱞᱟᱹᱜᱤᱫ ᱱᱟᱦᱟᱜ ᱴᱟᱠᱟ ᱯᱚᱭᱥᱟ ᱛᱚ ᱵᱟᱹᱱᱩᱜ ᱛᱟᱵᱚᱱᱟ ᱦᱮᱸᱥᱮ, ᱮᱱᱛᱮ ᱨᱮᱦᱚᱸ ᱟᱵᱚ ᱱᱚᱣᱟ ᱟᱹᱛᱩ ᱫᱤᱥᱚᱢ ᱠᱚᱨᱮᱱ ᱦᱚᱲᱟᱜ ᱫᱚ ᱱᱟᱯᱟᱭ ᱡᱚᱢᱟᱜ ᱟᱹᱰᱤ ᱜᱮ
ᱟᱹᱰᱤ ᱜᱮ ᱢᱮᱱᱟᱜᱼᱟ ᱱᱟᱦᱟᱜ ᱦᱮᱸᱥᱮ ᱾ ᱟᱫᱚ ᱦᱚᱸᱜᱼᱱᱟ ᱠᱩ ᱢᱩᱫᱽ ᱨᱮᱫᱚ ᱦᱩᱭᱩᱜ ᱠᱟᱱᱟ ᱱᱟᱦᱟᱜ ᱜᱚᱝᱠᱮ ᱡᱟᱦᱟᱸ ᱠᱚᱫᱚ ᱱᱚᱜᱼᱚ ᱱᱚᱣᱟ ᱫᱟᱠᱟ ᱩᱛᱩ, ᱫᱟᱠᱟ ᱩᱛᱩ ᱠᱚᱦᱚᱸ ᱡᱩᱫᱤ ᱴᱷᱤᱠ ᱴᱟᱭᱤᱢ ᱥᱮ ᱴᱷᱤᱠ ᱚᱠᱛᱚ ᱠᱚᱨᱮᱢ ᱡᱚᱢᱟ ᱱᱚᱣᱟ ᱦᱚᱸ ᱱᱟᱯᱟᱭ ᱡᱚᱢᱟᱜ ᱞᱮᱠᱟᱛᱮ ᱠᱟᱹᱢᱤᱭᱟ ᱾ ᱜᱚᱝᱠᱮ ᱟᱵᱚ ᱱᱚᱰᱮ ᱫᱚ ᱱᱟᱯᱟᱭ ᱡᱚᱢᱟᱜ ᱞᱮᱠᱟ ᱛᱮᱫᱚ ᱦᱩᱭᱩᱜ ᱠᱟᱱᱟ ᱥᱩᱫᱩ ᱦᱟᱺᱰᱤ ᱯᱟᱹᱣᱨᱟᱹ ᱱᱚᱣᱟ ᱠᱚ ᱵᱟᱫ ᱠᱟᱛᱮᱫ ᱥᱟᱱᱟᱢ ᱞᱮᱠᱟᱱᱟᱜ ᱜᱮ, ᱟᱵᱚ ᱡᱟᱦᱟᱸ ᱡᱚ ᱵᱮᱞᱮ ᱠᱚ ᱢᱮᱱᱟᱜ ᱛᱟᱵᱚᱱᱟ᱾ ᱱᱚᱣᱟ ᱠᱚᱫᱚ ᱥᱟᱱᱟᱢᱟᱜ ᱜᱮ ᱱᱟᱯᱟᱭ ᱡᱚᱢᱟᱜ ᱠᱟᱱᱟ ᱜᱚᱝᱠᱮ ᱥᱮ ᱚᱠᱟ ᱞᱮᱠᱟᱢ ᱢᱚᱱᱮᱭᱟ ᱜᱚᱝᱠᱮ?
ᱦᱮᱸ ᱜᱚᱝᱠᱮ, ᱱᱚᱣᱟ ᱦᱟᱺᱰᱤ ᱯᱟᱹᱣᱨᱟᱹ ᱵᱮᱱ ᱞᱟᱹᱭ ᱠᱮᱫ ᱫᱚ ᱛᱚ ᱱᱚᱣᱟ ᱫᱚ ᱡᱮ ᱧᱩ ᱫᱚ ᱧᱩᱭᱵᱮᱱ ᱡᱟᱦᱟᱸ ᱫᱚᱠᱚ ᱢᱮᱱ ᱠᱟᱜ ᱡᱮ ᱡᱚᱠᱷᱟ ᱡᱟᱹᱱᱤᱡ ᱧᱩ ᱞᱮᱠᱷᱟᱡ ᱫᱚ ᱨᱟᱱ ᱞᱮᱠᱟᱭ ᱠᱟᱹᱢᱤᱭᱟ ᱟᱨ ᱵᱟᱹᱲᱛᱤᱢ ᱧᱩ ᱞᱮᱠᱷᱟᱡ ᱫᱚ ᱡᱟᱦᱟ ᱵᱤᱥ ᱞᱮᱠᱟᱭ ᱠᱟᱹᱢᱤᱭᱟ ᱛᱚ ᱱᱚᱣᱟ ᱧᱩ ᱫᱚ ᱦᱟᱸᱜ ᱩᱱᱟᱹᱜ ᱵᱟᱝᱞᱤᱧ ᱠᱩᱥᱤᱭᱟᱜᱼᱟ, ᱥᱮ ᱟᱞᱤᱧᱟᱜ ᱢᱚᱱᱮ ᱞᱮᱠᱟᱛᱮ ᱡᱮ ᱧᱩ ᱠᱟᱛᱮᱜ ᱟᱹᱵᱤᱱᱟᱜ ᱦᱚᱲᱢᱚ ᱱᱟᱯᱟᱭ ᱛᱟᱵᱮ ᱛᱟᱦᱮᱱᱟ ᱱᱚᱣᱟ ᱫᱚ ᱦᱟᱸᱜ ᱵᱟᱝᱞᱤᱧ ᱢᱚᱱᱮᱭ ᱜᱮᱭᱟ᱾ ᱛᱚ ᱟᱹᱞᱤᱧ ᱡᱟᱦᱟᱸᱞᱤᱧ ᱢᱚᱱᱮᱭᱟ ᱱᱚᱣᱟ ᱡᱚ ᱵᱤᱞᱤ ᱥᱮ ᱟᱲᱟᱜ ᱥᱟᱠᱟᱢ ᱫᱟᱹᱞ ᱛᱚᱣᱟ ᱵᱮᱞᱮ ᱦᱟᱠᱳ ᱟᱨ ᱯᱩᱥᱴᱤᱭᱟᱱ ᱡᱚᱢᱟᱜ ᱠᱚᱜᱮ ᱱᱟᱯᱟᱭ ᱡᱚᱢᱟᱜ ᱢᱮᱱ ᱞᱮᱠᱟ ᱛᱮᱞᱤᱧ ᱢᱚᱱᱮᱭᱟ ᱥᱮ ᱢᱮᱱ ᱜᱟᱱᱚᱜᱼᱟ᱾ ᱜᱚᱝᱠᱮ ᱟᱵᱤᱱ ᱴᱷᱮᱱ ᱢᱤᱱᱴᱮᱱ ᱠᱩᱠᱞᱤ ᱞᱤᱧ ᱫᱚᱦᱚᱭᱟ ᱡᱮ ᱱᱚᱜᱼᱚᱭ ᱱᱤᱛᱚᱜ ᱢᱟ ᱵᱟᱡᱟᱨ ᱨᱮ ᱱᱟᱱᱟ ᱦᱩᱱᱟᱹᱨ ᱡᱚᱢᱟᱜ ᱢᱮᱱᱫᱚ ᱡᱟᱦᱟᱸ ᱤᱝᱞᱤᱥ ᱛᱮᱠᱚ ᱢᱮᱱᱟ ᱯᱷᱟᱥᱯᱷᱩᱴ ᱵᱟᱹᱲᱛᱤ ᱡᱚᱢ ᱠᱤ ᱵᱷᱟᱜᱮ ᱜᱮᱭᱟ ᱥᱮ ᱵᱟᱝ ᱵᱷᱟᱜᱮᱭᱟ?
ᱦᱳᱭ ᱜᱚᱢᱠᱮ ᱮᱠᱟᱞ ᱠᱩᱠᱞᱤ ᱢᱟ ᱟᱹᱰᱤ ᱜᱮ ᱱᱟᱦᱟᱜ ᱡᱚᱛᱷᱟᱛ ᱜᱮ ᱛᱟᱵᱮᱱᱟ ᱦᱮᱸᱥᱮ। ᱡᱟᱦᱟᱸ ᱱᱚᱜ-ᱟ ᱵᱟᱡᱟᱨ ᱠᱚᱨᱮ ᱧᱟᱢᱚᱜ ᱠᱟᱱᱟ ᱱᱚᱣᱟ ᱥᱩᱱᱩᱢ ᱛᱮ ᱵᱷᱟᱡᱟᱣᱟᱜ ᱡᱤᱱᱤᱥ ᱱᱚᱣᱟ ᱠᱚᱦᱚᱸ ᱤᱧ ᱫᱩᱧ ᱞᱟᱹᱭᱟ ᱮᱠᱟᱞ ᱛᱮᱜᱮ ᱞᱟᱹᱠᱛᱤ ᱫᱚ ᱵᱟᱝ ᱠᱟᱱᱟ ᱦᱮᱸ, ᱱᱚᱣᱟ ᱠᱩ ᱡᱚᱢ ᱠᱟᱛᱮᱜ ᱢᱟᱹᱱᱢᱤ ᱦᱚᱲᱢᱚᱨ ᱨᱮ ᱟᱭᱢᱟ ᱞᱮᱠᱟᱱ ᱨᱳᱜᱽ ᱟᱡᱟᱨ ᱠᱚ ᱧᱟᱢ ᱫᱟᱲᱮᱭᱟᱜ ᱠᱟᱱᱟ ᱪᱮᱫᱟᱜ ᱥᱮ ᱱᱩᱠᱩ ᱡᱟᱦᱟᱸᱭ ᱵᱟᱡᱟᱨ ᱠᱚᱨᱮ ᱱᱚᱣᱟ ᱫᱚᱠᱟᱱ ᱠᱚᱨᱮ ᱨᱟᱥᱛᱟ ᱫᱷᱟᱨᱮ ᱫᱷᱟᱨᱮᱛᱮ ᱱᱟᱦᱟᱜ ᱠᱚ ᱵᱮᱱᱟᱣᱮᱫᱟ᱾ ᱮ ᱱᱚᱣᱟ ᱠᱚᱫᱚ ᱱᱩᱠᱩ ᱱᱟᱦᱟᱜ ᱵᱟᱵᱚᱱ ᱧᱮᱞ ᱟᱠᱟᱜ ᱠᱚᱣᱟ᱾ ᱡᱟᱦᱟᱸ ᱥᱩᱱᱩᱢ ᱛᱮᱠᱩ ᱵᱮᱱᱟᱣᱮᱫᱟ᱾ ᱱᱚᱣᱟ ᱥᱩᱱᱩᱢ ᱫᱚ ᱛᱤᱥ ᱨᱮᱱᱟᱜ ᱠᱟᱱ ᱪᱚ ᱵᱟᱝ ᱪᱚ ᱱᱚᱣᱟ ᱦᱚᱸ ᱵᱟᱝᱵᱚᱱ ᱵᱟᱰᱟᱭᱟ᱾ ᱮᱱᱛᱮ ᱥᱤᱵᱤᱞ ᱠᱟᱱᱛᱮ ᱟᱵᱚ ᱫᱚᱵᱚᱱ ᱡᱚᱢ ᱡᱚᱝ-ᱟᱜ ᱠᱟᱱᱟ ᱠᱚᱢ ᱯᱚᱭᱥᱟᱛᱮ ᱦᱮᱸ᱾ ᱟᱫᱚ ᱚᱱᱟᱛᱤᱧ ᱞᱟᱹᱭᱟ ᱱᱚᱣᱟ ᱫᱚ ᱱᱚᱜᱼᱚᱭ ᱡᱟᱦᱟᱸ ᱨᱟᱥᱛᱟ ᱫᱷᱟᱨᱮ ᱨᱮᱠᱚ ᱵᱮᱱᱟᱣ ᱠᱟᱫᱟ ᱱᱚᱣᱟ ᱨᱟᱥᱛᱟ ᱫᱷᱟᱨᱮᱛᱮ ᱜᱟᱹᱰᱤ ᱠᱩ ᱪᱟᱞᱟᱣ ᱞᱮᱱᱠᱷᱟᱱ, ᱥᱟᱶᱛᱮ ᱫᱷᱩᱲᱤ ᱠᱩ ᱚᱴᱟᱝ ᱟᱜᱼᱟ᱾ ᱟᱨ ᱱᱚᱜᱼᱚ ᱱᱚᱣᱟ ᱠᱩ ᱡᱚᱢ ᱠᱟᱛᱮᱜ ᱜᱮ ᱟᱵᱩ ᱫᱚ ᱟᱹᱰᱤ ᱥᱤᱵᱤᱞ ᱵᱩᱱ ᱵᱩᱡᱷᱟᱹᱣ ᱫᱟ ᱦᱮᱸ᱾ ᱟᱨ ᱚᱲᱟᱜ ᱨᱮᱱᱟᱜ ᱫᱟᱠᱟ ᱩᱛᱩ ᱩᱱᱟᱹᱜ ᱯᱚᱴᱚᱢ ᱥᱮ ᱦᱟᱹᱨᱩᱵ ᱠᱟᱛᱮᱫ ᱱᱟᱦᱟᱜ ᱵᱚᱱ ᱵᱮᱱᱟᱣᱮᱫᱟ᱾ ᱱᱚᱣᱟ ᱫᱚ ᱵᱟᱝ ᱥᱤᱵᱤᱞᱮᱫ ᱵᱚᱱᱟ᱾ ᱚᱸᱰᱮ ᱱᱟᱦᱟᱜ ᱥᱟᱱᱟᱢᱟᱜ ᱜᱤ ᱱᱚᱣᱟ ᱛᱷᱟᱹᱨᱤ ᱪᱮᱛᱟᱱ ᱨᱮᱠᱚ ᱫᱚᱦᱚ ᱵᱟᱲᱟ ᱠᱟᱜ ᱠᱟᱱᱟ᱾ ᱟᱨ ᱨᱚ ᱠᱚᱦᱚᱸ ᱠᱚ ᱟᱵᱟᱜ ᱠᱟᱱᱟ᱾ ᱥᱟᱶᱛᱮ ᱫᱷᱩᱲᱤ ᱠᱚᱦᱚᱸ ᱚᱴᱟᱝ ᱠᱟᱛᱮᱜ ᱚᱱᱟᱨᱮ ᱞᱟᱜᱟᱣᱚᱜ ᱠᱟᱱᱟ ᱟᱨ ᱟᱹᱰᱤ ᱛᱮᱫ ᱥᱤᱵᱤᱞᱮᱜ ᱵᱚᱱᱟ ᱜᱚᱝᱠᱮ᱾ ᱟᱫᱚ ᱚᱱᱟᱛᱤᱧ ᱞᱟᱹᱭᱟ ᱱᱚᱣᱟ ᱠᱚ ᱡᱤᱱᱤᱥ ᱫᱚ ᱡᱚᱢ ᱫᱚ ᱮᱠᱟᱞ ᱛᱮᱜᱮ ᱵᱟᱝ ᱴᱷᱤᱠᱟ ᱜᱚᱢᱠᱮ ᱦᱮᱸ᱾
ᱥᱟᱹᱨᱤᱜᱮ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱜᱼᱟ ᱡᱮ ᱵᱟᱹᱲᱛᱤ ᱡᱚᱢ ᱫᱚ ᱵᱟᱝ ᱞᱟᱹᱠᱛᱤ᱾ ᱛᱤ ᱠᱟᱱᱟ, ᱡᱟᱦᱟᱸᱛᱤᱥ ᱫᱚ ᱡᱚᱢ ᱜᱟᱱᱚᱜ ᱜᱮᱭᱟ ᱥᱮᱵᱮᱱ ᱡᱚᱢᱟ ᱟᱨᱠᱤ᱾ ᱛᱚ ᱵᱟᱹᱲᱛᱤ ᱫᱚ ᱵᱟᱝ ᱡᱚᱢᱜᱮ ᱵᱷᱟᱞᱮᱭᱟ᱾ ᱢᱮᱱᱠᱷᱟᱱ ᱞᱮᱛᱟᱲ ᱡᱚᱢ ᱞᱮᱠᱷᱟᱱ ᱦᱚᱲᱢᱚ ᱨᱮᱱᱟᱜ ᱠᱷᱩᱛᱤ ᱦᱩᱭ ᱫᱟᱲᱮᱭᱟᱜᱼᱟ ᱜᱚᱢᱠᱮ᱾
ᱦᱳᱭ ᱜᱚᱝᱠᱮ, ᱟᱹᱰᱤ ᱥᱟᱹᱨᱤ ᱠᱟᱛᱷᱟ ᱵᱮᱱ ᱞᱟᱹᱭ ᱠᱟᱫᱟ᱾ ᱵᱟᱹᱲᱛᱤ ᱡᱚᱢ ᱫᱚ ᱮᱠᱟᱞ ᱵᱟᱝ ᱴᱷᱤᱠᱟ ᱡᱟᱦᱟᱸ ᱛᱤᱥ ᱠᱚᱨᱮ ᱡᱩᱫᱤ ᱢᱤᱫ ᱫᱤᱱ ᱢᱚᱪᱟ ᱠᱚ ᱵᱟᱹᱲᱤᱡ ᱞᱮᱱ ᱛᱟᱢ ᱠᱷᱟᱱ ᱩᱱ ᱚᱠᱛᱚ ᱡᱚᱫᱤ ᱱᱚᱣᱟᱢ ᱡᱚᱢᱟ, ᱫᱚ ᱦᱳᱭᱛᱚ ᱜᱟᱱᱚᱜ ᱜᱮᱭᱟ, ᱱᱚᱝᱠᱟ ᱮᱸ ᱪᱟᱸᱫᱳ ᱨᱮ ᱥᱮ ᱵᱟᱨ ᱯᱮ ᱪᱟᱸᱫᱳ ᱨᱮ ᱢᱤᱫ ᱫᱷᱟᱣ ᱵᱟᱨ ᱫᱟᱣ ᱮᱢ ᱡᱚᱢ ᱠᱮᱫᱟ, ᱟᱨ ᱠᱤᱪᱷᱩ ᱦᱚᱲ ᱠᱚᱫᱚ ᱧᱮᱞᱚᱜ ᱠᱟᱱᱟ ᱱᱚᱝᱠᱟ ᱵᱟᱡᱟᱨ ᱥᱩᱨ ᱥᱩᱨ ᱛᱮ ᱛᱟᱠᱚ ᱚᱲᱟᱜ ᱱᱟᱦᱟᱸᱜ, ᱱᱩᱠᱩ ᱫᱚ ᱫᱤᱱᱟᱹᱢ ᱡᱚᱢ ᱞᱮᱠᱟᱱ ᱛᱮ ᱱᱩᱠᱩ ᱟᱠᱚᱣᱟᱜ ᱡᱤᱭᱚᱱ ᱨᱮ, ᱱᱚᱣᱟ ᱫᱚ ᱠᱟᱱ ᱨᱮᱱᱟᱜ ᱡᱤᱱᱤᱥ ᱠᱚ ᱡᱚᱢᱟ ᱟᱹᱨᱩ ᱯᱷᱮᱨᱟᱣ ᱞᱮᱠᱟᱛᱮ ᱦᱮᱡ ᱟᱠᱟᱱ ᱛᱟᱠᱚᱣᱟ᱾ ᱫᱟᱠᱟ ᱩᱛᱩ ᱫᱚ ᱱᱟᱦᱟᱸᱜ ᱛᱤᱱᱟᱹᱜ ᱜᱟᱱ ᱪᱚᱠᱚ ᱡᱚᱢᱟ, ᱯᱚᱭᱥᱟ ᱠᱚ ᱢᱮᱱᱟᱜ ᱛᱮ ᱱᱚᱜᱼᱚ ᱱᱚᱝ ᱠᱟᱱᱟᱜ ᱡᱤᱱᱤᱥ ᱜᱮ ᱠᱤᱨᱤᱧ ᱠᱟᱛᱮ ᱠᱚ ᱡᱚᱢᱟ ᱥᱮ ᱪᱮᱫ ᱜᱚᱝᱠᱮ?
ᱦᱮᱸ ᱜᱚᱢᱠᱮ ᱟᱹᱵᱤᱱ ᱥᱟᱶ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱜᱚᱢᱠᱮ᱾ ᱟᱹᱵᱤᱱ ᱥᱟᱶ ᱨᱚᱲ ᱠᱟᱛᱮᱜ ᱥᱮ ᱜᱟᱞᱚᱪ ᱠᱟ ᱠᱟᱛᱮᱜ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ᱾ ᱟᱥᱟᱜ ᱟᱹᱞᱤᱧ ᱜᱚᱝᱠᱮ ᱟᱞᱟᱝ ᱥᱮ ᱟᱵᱚ ᱡᱚᱛᱚ ᱦᱚᱲ ᱱᱟᱯᱟᱭ ᱡᱤᱭᱚᱱ ᱠᱷᱟᱸᱰᱟᱣ ᱨᱮᱱᱟᱜ ᱵᱩᱱ ᱠᱩᱨᱩᱢᱩ ᱴᱩᱭᱟ ᱜᱚᱢᱠᱮ ᱱᱟᱯᱟᱭ ᱛᱮ ᱛᱟᱦᱮᱸᱱ ᱵᱤᱱ, ᱚᱠᱛᱚ ᱦᱚᱸ ᱢᱩᱪᱟᱹᱫᱚᱜ ᱥᱮᱫ ᱪᱟᱞᱟᱣ ᱱᱟ᱾
ᱦᱳᱭ ᱜᱚᱢᱠᱮ ᱡᱚᱦᱟᱨ ᱜᱮ ᱜᱚᱢᱠᱮ᱾
ᱦᱟᱸ ᱜᱚᱢᱠᱮ᱾